ᱦᱮᱸ ᱟᱹᱞᱤᱧ ᱥᱮᱫ ᱫᱚ ᱵᱟᱝ ᱵᱟᱝ ᱥᱮᱫ ᱫᱚ ᱞᱟᱹᱭ ᱞᱮᱠᱷᱟᱱ ᱫᱚ ᱦᱮᱞᱳ ᱦᱮᱸ ᱦᱳᱭ ᱦᱳᱭ ᱡᱚᱦᱟᱨ ᱜᱮ
ᱦᱚᱭ
ᱦᱚᱭ
ᱛᱟᱦᱚᱞᱮ ᱱᱤᱛᱚᱜ ᱫᱚ ᱪᱮᱫ ᱱᱤᱭᱟᱹ ᱞᱟᱝ ᱜᱚᱞᱯᱷᱚᱭᱟ ᱠᱟᱹᱴᱤᱡ ᱮᱢ ᱞᱟᱹᱭ ᱛᱟᱞᱟᱝ ᱞᱮᱠᱷᱟᱱ ᱱᱟᱯᱟᱭ ᱠᱚᱜ-ᱟ
ᱟᱹᱞᱤᱧ ᱞᱤᱧ ᱢᱮᱱ ᱮᱫᱟ ᱠᱟᱹᱴᱤᱡ ᱵᱟᱯᱞᱟ ᱱᱤᱭᱟᱹ ᱞᱟᱝ ᱜᱚᱞᱯᱷᱚᱭᱟ ᱦᱳᱭᱥᱮ ᱟᱯᱮ ᱥᱮᱱ ᱪᱮᱫ ᱞᱮᱠᱟ ᱵᱟᱯᱞᱟ ᱵᱟᱯᱞᱟ ᱠᱚ ᱦᱩᱭᱩᱜ ᱜᱮᱭᱟ ᱟᱨ ᱵᱟᱯᱞᱟ ᱢᱮᱱᱛᱮ ᱦᱳᱭ
ᱟᱞᱮ ᱥᱮ ᱫᱚ ᱝᱠᱟ ᱵᱟᱯᱞᱟ ᱫᱚ ᱵᱟᱯᱞᱟ ᱢᱟ ᱟᱹᱰᱤ ᱞᱮᱠᱟᱱ ᱵᱟᱞᱟ ᱢᱮᱱᱟᱜ ᱠᱚᱣᱟ ᱦᱩᱭᱩᱜᱼᱟ ᱠᱟᱱᱟ ᱫᱩᱣᱟᱹᱨ ᱵᱟᱯᱞᱟᱜ ᱟᱨ ᱴᱩᱝᱠᱤ ᱫᱤᱯᱤᱞ ᱵᱟᱯᱞᱟᱜ ᱠᱚ
ᱦᱳᱭ ᱪᱮᱫ ᱞᱮᱠᱟ ᱵᱟᱯᱞᱟ ᱵᱤᱱ ᱢᱮᱱ ᱠᱮᱫᱟ
ᱴᱩᱝᱠᱤ ᱫᱤᱯᱤᱞ ᱵᱟᱯᱞᱟ
ᱚ ᱦᱳᱭ ᱟᱨ ᱢᱤᱫᱴᱟᱱ ᱫᱚ
ᱛᱟᱨᱯᱚᱨᱮ ᱜᱩᱲᱫᱟᱹ ᱧᱟᱯᱟᱢ ᱵᱟᱯᱞᱟ ᱡᱟᱦᱟᱸ ᱫᱚ ᱦᱩᱭᱩᱜ ᱠᱟᱱᱟ ᱱᱚᱜᱼᱚᱭ ᱛᱚ ᱱᱮᱛᱟᱨ ᱫᱚ ᱱᱮᱛᱟᱨ ᱵᱟᱹᱲᱛᱤ ᱧᱮᱞᱚᱜ ᱠᱟᱱᱟ ᱡᱟᱦᱟᱸ ᱫᱚ
ᱚ ᱜᱩᱲᱷᱫᱟ ᱧᱟᱯᱟᱢ ᱵᱟᱯᱞᱟᱜ ᱢᱟᱱᱮ, ᱢᱟᱱᱮ ᱟᱹᱠᱤᱱ ᱜᱮᱠᱤᱱ ᱧᱟᱯᱟᱢᱚᱜᱼᱟ ᱟᱨ ᱟᱹᱠᱤᱱ ᱜᱮᱠᱤᱱ ᱵᱟᱯᱞᱟ ᱥᱮ ᱪᱮᱫ ᱞᱮᱠᱟ?
ᱵᱟᱯᱞᱟᱜ,
ᱵᱟᱯᱞᱟ ᱫᱚ ᱢᱟᱱᱮ ᱪᱮᱫ ᱞᱮᱠᱟᱱ ᱢᱟᱱᱮ, ᱧᱮᱞᱚᱜᱚᱜ ᱪᱮ ᱡᱟᱸᱦᱟᱭ ᱤᱫᱭᱟ ᱚᱸ, ᱧᱮᱞ ᱢᱟᱱᱮ ᱡᱟᱸᱦᱟ ᱴᱩᱝᱠᱤ ᱫᱤᱯᱤᱞ ᱵᱟᱯᱞᱟ ᱫᱚ ᱚᱱᱟ ᱫᱚ ᱧᱮᱞ ᱧᱮᱯᱮᱞ ᱠᱟᱛᱮ, ᱥᱮ ᱪᱮᱫ ᱞᱮᱠᱟ?
ᱦᱳᱭ ᱧᱮᱞ ᱧᱮᱯᱮᱞ ᱫᱚ ᱧᱮᱞ ᱧᱮᱯᱮᱞ ᱠᱟᱛᱮ ᱜᱮ ᱟᱫᱚ ᱚᱱᱟ ᱫᱚ ᱟᱸ ᱡᱮᱢᱚᱱ ᱫᱩᱣᱟᱹᱨ ᱵᱟᱯᱞᱟ ᱨᱮ ᱫᱚᱢᱮ ᱦᱚᱲ ᱠᱚ ᱪᱟᱞᱟᱜ ᱟᱠᱚ, ᱟᱨ ᱚᱱᱟ ᱴᱩᱝᱠᱤ ᱫᱤᱯᱤᱞ ᱵᱟᱯᱞᱟ ᱫᱚ ᱡᱮᱢᱚᱱ ᱡᱷᱚᱛᱚ ᱦᱚᱲ ᱫᱚ ᱵᱟᱝᱠᱚ ᱪᱟᱞᱟᱜᱼᱟ ᱾
ᱚ ᱾
ᱡᱮᱢᱚᱱ ᱠᱚᱲᱟ ᱥᱩᱢᱩᱝ ᱠᱚ ᱪᱟᱞᱟᱜ ᱜᱮᱭᱟ ᱟᱨ ᱡᱟᱶᱟᱭ ᱠᱚᱲᱟᱭ ᱪᱟᱞᱟᱜ,
ᱦᱳᱭ ᱦᱳᱭ ᱾
ᱟᱨ ᱦᱳᱭ ᱚᱱᱠᱟᱜᱮ,
ᱚ ᱾ ᱱᱮᱛᱟᱨ ᱢᱟ ᱟᱨᱚ ᱦᱚᱸ ᱧᱮᱞᱚᱜᱚᱜ ᱠᱟᱱᱟ ᱡᱮ ᱠᱩᱲᱤ ᱜᱤᱫᱽᱨᱟᱹ ᱦᱚᱸᱠᱚ ᱪᱟᱞᱟᱜ ᱠᱟᱱᱟ ᱾ ᱦᱮᱸ,
ᱵᱟᱯᱞᱟᱜ ᱵᱟᱝ ᱦᱳᱭ ᱚᱱᱟ ᱛᱚ ᱫᱩᱣᱟᱹᱨ ᱵᱟᱯᱞᱟᱜ ᱨᱮ, ᱫᱩᱣᱟᱹᱨ ᱵᱟᱯᱞᱟᱜ ᱨᱮᱫᱚ ᱠᱚ ᱪᱟᱞᱟᱜ ᱠᱟ ᱠᱟᱱ ᱜᱮᱭᱟ ᱫᱩᱣᱟᱹᱨ ᱵᱟᱯᱞᱟ ᱡᱷᱚᱛᱚ ᱦᱚᱲ ᱜᱮᱠᱚ ᱪᱟᱞᱟᱜ ᱜᱮᱭᱟ ᱾
ᱚ ᱦᱳᱭ ᱾
ᱛᱟᱦᱚᱞᱮ ᱟᱯᱮᱥᱮᱫ ᱫᱚ ᱫᱩᱣᱟᱹᱨ ᱵᱟᱯᱞᱟ ᱠᱚᱫᱚ ᱪᱮᱫ ᱞᱮᱠᱟ ᱦᱩᱭᱩᱜ ᱜᱮᱭᱟ?
ᱟᱹᱞᱤᱧ ᱦᱚᱸ ᱠᱤᱱᱛᱩ ᱟᱞᱮ ᱥᱮᱱ ᱫᱚ ᱦᱟᱸᱜ ᱚᱱᱠᱟ ᱞᱮᱠᱟ ᱛᱮᱫᱚ ᱦᱟᱸᱜ ᱵᱟᱯᱞᱟ ᱚᱲᱟᱜ ᱠᱚᱫᱚ ᱦᱟᱸᱜ, ᱦᱩᱸ ᱵᱟᱲᱟᱭ ᱫᱚᱞᱤᱧ ᱵᱟᱲᱟᱭᱟ ᱟᱫᱚ ᱦᱟᱸᱜ ᱚᱱᱮ ᱪᱷᱟᱢᱰᱟ ᱞᱟᱛᱟᱨ ᱨᱮ ᱚᱱᱮ ᱡᱟᱸᱦᱟ ᱠᱚ ᱢᱮᱛᱟᱜ ᱠᱟᱱᱟ ᱾ ᱡᱟᱸᱦᱟ ᱠᱚ ᱫᱤᱯᱤᱞ ᱠᱟᱭᱟ ᱵᱟᱹᱦᱩ ᱠᱩᱲᱤ ᱦᱳᱭ ᱥᱮ ᱚᱱᱟ ᱠᱚ ᱛᱩᱞ ᱠᱟᱭᱟ ᱾
ᱦᱳᱭ ᱦᱚᱭ ᱛᱟᱦᱚᱞᱮ ᱚᱱᱮ, ᱢᱤᱫ ᱡᱟᱭᱜᱟ ᱠᱚᱨᱮ ᱧᱮᱞ ᱟᱠᱟᱱᱟ ᱡᱟᱸᱦᱟ ᱫᱚ ᱢᱟᱰᱣᱟ ᱵᱮᱱᱟᱣ ᱠᱟᱛᱮ ᱠᱚ ᱵᱟᱯᱞᱟᱜ ᱜᱮᱭᱟ ᱟᱯᱮᱥᱮᱱ ᱠᱚ ᱢᱟᱰᱣᱟ ᱠᱚ ᱵᱮᱱᱟᱣ ᱜᱮᱭᱟ?
ᱟᱞᱮ ᱴᱷᱮᱱ ᱟᱞᱮ ᱴᱷᱮᱱ ᱫᱚ ᱦᱟᱸᱜ ᱢᱮᱱ ᱞᱮᱠᱷᱟᱡ ᱫᱚ ᱦᱟᱸᱜ, ᱚᱱᱠᱟ ᱞᱮᱠᱟᱛᱮ ᱟᱹᱰᱤ ᱞᱟᱦᱟ ᱥᱮᱨᱢᱟ ᱨᱮ ᱵᱟᱯᱞᱟ ᱦᱩᱭ ᱞᱮᱱᱟ ᱢᱤᱫᱴᱟᱝ ᱜᱮ ᱟᱫᱚ ᱦᱟᱸᱜ ᱵᱟᱯᱞᱟ ᱜᱮ ᱟᱹᱣᱨᱤ ᱦᱩᱭᱩᱜᱼᱟ ᱾
ᱚ ᱦᱚᱸ ᱮᱱᱛᱮ ᱨᱮᱦᱚᱸ ᱪᱮᱫ ᱞᱮᱠᱟ ᱠᱚ ᱵᱟᱯᱞᱟᱜ ᱜᱮᱭᱟ ᱛᱟᱦᱚᱞᱮ?
ᱟᱫᱚ ᱦᱟᱸᱜ ᱚᱱᱠᱟ ᱞᱮᱠᱟ ᱛᱮᱫᱚ ᱦᱟᱸᱜ, ᱟᱨ ᱢᱤᱫᱴᱟᱝ ᱵᱟᱯᱞᱟ ᱚᱲᱟᱜ ᱦᱩᱭ ᱞᱮᱱᱟ ᱚᱱᱟ ᱫᱚ ᱢᱮᱱ ᱞᱮᱠᱷᱟᱡ ᱫᱚ ᱢᱮᱱ ᱜᱟᱱᱚᱜᱼᱟ ᱾ ᱡᱟᱸᱦᱟ ᱵᱤᱱ ᱢᱮᱛᱟᱜ ᱠᱟᱱᱟ ᱡᱟᱸᱦᱟ, ᱟᱹᱠᱤᱱ ᱛᱮᱠᱤᱱ ᱧᱮᱞ ᱧᱮᱯᱮᱞ ᱠᱟᱛᱮ ᱠᱤᱱ ᱟᱹᱜᱩ ᱞᱮᱱᱟ ᱟᱨ ᱚᱱᱠᱟ ᱜᱮ,
ᱦᱳᱭ ᱾
ᱯᱟᱹᱦᱤᱞ, ᱟᱫᱚ ᱦᱟᱸᱜ ᱚᱱᱠᱟ ᱞᱮᱠᱟ ᱢᱟᱰᱣᱟ ᱫᱚ ᱦᱟᱸᱜ ᱢᱮᱱ ᱞᱮᱠᱟᱱ ᱫᱚ ᱟᱞᱮ ᱴᱚᱴᱷᱟ ᱠᱚᱨᱮ ᱫᱚ ᱦᱟᱸᱜ ᱟᱹᱣᱨᱤ ᱞᱤᱧ ᱧᱮᱞ ᱵᱩᱡᱷᱟᱹᱣᱟ ᱡᱮ ᱥᱮ ᱠᱚ ᱵᱮᱱᱟᱣ ᱟᱠᱟᱫᱼᱟ ᱾
ᱟᱪᱪᱷᱟ ᱟᱞᱮ ᱥᱮᱫ ᱦᱚᱸ ᱚᱱᱠᱟ ᱢᱟᱰᱣᱟ ᱫᱚ ᱵᱟᱝᱠᱚ ᱵᱮᱱᱟᱣ ᱜᱮᱭᱟ ᱟᱫᱚ ᱢᱤᱢᱤᱫ ᱡᱟᱭᱜᱟ ᱨᱮ, ᱮᱸ ᱨᱚᱲ ᱵᱟᱲᱟ ᱦᱩᱭᱮᱱ ᱜᱮᱭᱟ ᱛᱚ ᱟᱹᱰᱤ ᱜᱟᱱ ᱦᱚᱲ ᱥᱟᱞᱟᱜ, ᱛᱟᱦᱚᱞᱮ ᱠᱚ ᱞᱟᱹᱭ ᱵᱟᱲᱟᱭᱮᱫ ᱛᱟᱦᱮᱸᱫ ᱡᱮ ᱟᱞᱮ ᱥᱮᱫ ᱫᱚ ᱤᱭᱟ. ᱢᱟᱰᱣᱟ, ᱟᱨ ᱚᱱᱟ ᱢᱟᱱ ᱫᱟᱨᱮ ᱠᱷᱚᱡᱽ ᱡᱚ ᱥᱮ ᱡᱚᱢ ᱦᱚᱪᱚ ᱠᱚ ᱦᱩᱭᱩᱜ ᱜᱮᱭᱟ ᱾ ᱟᱫᱚᱧ ᱢᱚᱱᱮ ᱠᱮᱫᱟ ᱡᱮ ᱟᱯᱮ ᱥᱮᱫ ᱦᱚᱸ ᱚᱱᱠᱟᱜᱮ ᱦᱩᱭᱩᱜ ᱠᱷᱟᱱ ᱾
ᱟᱫᱚ ᱦᱩᱭ ᱫᱚ ᱦᱩᱭᱩᱜ ᱜᱮᱭᱟ ᱟᱫᱚ ᱦᱟᱸᱜ ᱮᱴᱟᱜ ᱴᱚᱴᱷᱟ ᱠᱚᱨᱮ ᱫᱚ ᱦᱩᱭᱩᱜ ᱜᱮᱭᱟ ᱟᱫᱚ ᱦᱟᱜ ᱟᱞᱮ ᱴᱚ ᱴᱚᱴᱷᱟ ᱨᱮᱫᱚ ᱚᱱᱠᱟ ᱞᱮᱠᱟ ᱛᱮᱫᱚ ᱟᱹᱣᱨᱤ ᱞᱤᱧ ᱧᱮᱞ ᱵᱤᱴᱟᱹᱣᱟ ᱛᱚ,
ᱟᱪᱪᱷᱟ ᱾
ᱦᱮᱸ ᱪᱮᱫ ᱵ ᱟᱵᱤᱱᱟᱜ ᱨᱚᱲ ᱠᱟᱹᱴᱤᱡ ᱰᱤᱥᱴᱟᱵᱮᱫ ᱛᱟᱵᱤᱱᱟ
ᱦᱮᱸ ᱛ ᱟᱯᱮ ᱥᱮᱫ ᱫᱚ ᱚ ᱦᱚᱸ ᱛᱟᱦᱚᱞᱮ ᱟᱯᱮᱥᱱ ᱫᱚ ᱧᱤᱫᱟᱹ ᱵᱮᱲᱟ ᱵᱟᱯᱞᱟ ᱠᱚ ᱪᱟᱞᱟᱜ ᱜᱮᱭᱟ ᱥᱮ ᱥᱤᱧ ᱵᱮᱲᱟ ᱜᱮ
ᱚ ᱟᱞᱮ ᱥᱮᱱ ᱫᱚ ᱦᱟᱸᱜ ᱧᱤᱫᱟᱹ ᱵᱮᱲᱟ ᱠᱚ ᱪᱟᱞᱟᱜᱼᱟ ᱥᱤᱧ ᱵᱮᱲᱟ ᱟᱹᱞᱤᱧ ᱫᱚ ᱵᱟᱹᱞᱤᱧ ᱵᱟᱲᱟᱭᱟ ᱥᱤᱧ ᱵᱮᱲᱟ ᱦᱚᱸᱠᱚ ᱪᱟᱞᱟᱜ ᱜᱮᱭᱟ ᱚᱱᱟ ᱫᱚ ᱪᱮᱫ ᱵᱟᱯᱞᱟ ᱠᱚ ᱢᱮᱛᱟᱜᱼᱟ ᱥᱤᱧ ᱵᱮᱲᱟ ᱡᱟᱦᱟᱸ ᱠᱚ ᱪᱟᱞᱟᱜᱼᱟ
ᱮ ᱚᱱᱟ ᱦᱚᱸ ᱚᱱᱠᱟᱜ ᱜᱮ ᱥᱩᱫᱷᱩ ᱟᱞᱮ ᱥᱮᱱ ᱫᱚ ᱥᱤᱧ ᱵᱮᱲᱟ ᱠᱚ ᱪᱟᱞᱟᱜ ᱜᱮᱭᱟ ᱡᱟᱦᱟᱸ ᱫᱚ ᱥᱮᱛᱟᱜ ᱨᱮ ᱤᱱᱠᱟᱹ ᱥᱮᱛᱟᱜ ᱥᱮᱛᱟᱜ ᱠᱚ ᱪᱟᱞᱟᱜ ᱜᱮᱭᱟ ᱠᱚ ᱟᱨ ᱟᱭᱩᱵ ᱛᱮ ᱵᱟᱯᱞᱟ ᱦᱩᱭᱩᱜ ᱜᱮᱭᱟ ᱟ ᱨ ᱟᱫᱷᱚᱢ ᱫᱚ ᱦᱩᱭᱩᱜ ᱠᱟᱱᱟ ᱞᱚᱜᱚᱱ ᱧᱚᱜ ᱡᱩᱚᱫᱤ ᱦᱟᱸᱰᱮ ᱠᱚ ᱥᱟᱯᱲᱟᱣ ᱠᱟᱜ ᱠᱷᱟᱱ ᱫᱚ ᱛᱟᱦᱚᱞᱮ ᱫᱚ ᱩᱱ ᱜᱮᱠᱚ ᱨᱩᱣᱟᱹᱲᱚᱜᱼᱟ ᱠᱚ ᱟᱨ ᱵᱟᱠᱷᱟᱱᱡ ᱫᱚ ᱦᱩᱭᱩᱜ ᱠᱟᱱᱟ ᱥᱮᱛᱟᱜ ᱜᱚᱫᱚᱜᱼᱟ
ᱚ
ᱦᱳᱭ
ᱟᱫᱚ ᱚᱱᱠᱟᱟᱜ ᱜᱮ ᱦᱟᱸᱜ ᱟᱞᱮ ᱚᱱᱛᱮ ᱦᱚᱸ ᱚᱱᱠᱟ ᱚ ᱦᱮᱸ ᱟᱫᱚ ᱱᱮᱛᱟᱨ ᱫᱚ ᱦᱟᱸᱜ ᱚᱱᱠᱟ ᱞᱮᱠᱟ ᱛᱮᱫᱚ ᱯᱟᱹᱦᱤᱞ ᱛᱟᱦᱮᱸᱞᱮᱱ ᱛᱟᱵᱚᱱᱟ ᱛᱚ
ᱱᱮᱛᱟᱨ ᱫᱚ ᱠᱤᱪᱩ ᱠᱤᱪᱩ ᱜᱟᱱ ᱨᱮ ᱦᱩᱭᱩᱜ ᱠᱤᱪᱷᱩᱩᱜᱟᱱ ᱨᱮᱫᱚ ᱚᱱᱠᱟ ᱛᱮᱦᱚᱸ ᱵᱟᱭ ᱧᱮᱞ ᱧᱟᱢᱚᱜ ᱠᱟᱱᱟ
ᱦᱮᱸ
ᱟᱫᱚ ᱦᱟᱜ ᱦᱟᱯᱮ ᱦᱟᱯᱮ ᱛᱮ ᱦᱟᱸᱜ ᱟᱫᱚ ᱦᱟᱸᱜ ᱡᱚᱛᱚᱜ ᱜᱮ ᱪᱟᱵᱟ ᱤᱫᱤᱜ ᱛᱟᱵᱚᱱᱟ
ᱦᱳᱭ ᱚᱱᱠᱟᱜᱮ
ᱟᱫᱚ ᱟᱭᱢᱟ ᱴᱚᱴᱷᱟᱨᱮ ᱟᱭᱢᱟ ᱞᱮᱠᱟᱱᱟᱜ ᱤᱭᱟᱹ ᱠᱚ ᱢᱮᱱᱟᱜ ᱠᱟᱜ ᱼ ᱟ ᱛᱚ
ᱦᱳᱭ ᱦᱳᱭ
ᱟᱞᱮ ᱥᱮᱫᱱᱟᱜ ᱫᱷᱚᱨ ᱵᱟᱯᱞᱟᱜ ᱫᱚ ᱦᱩᱭᱩᱜᱜ ᱠᱟᱱᱟ ᱢᱤᱫᱴᱟᱝ ᱚᱱᱠᱟ ᱫᱩ ᱵᱚᱪᱷᱚᱨ ᱫᱚ ᱵᱟᱝ ᱛᱤᱱ ᱵᱚᱪᱷᱚᱨ ᱜᱟᱱ ᱞᱟᱦᱟ ᱦᱩᱭ ᱞᱮᱱ ᱛᱟᱸᱦᱮᱜᱼᱟ ᱟᱫᱚ ᱱᱤᱛᱚᱜ ᱦᱚᱸ ᱦᱩᱭᱩᱜ ᱠᱟᱱ ᱜᱮᱭᱟ ᱟᱫᱚ ᱡᱟᱦᱟᱸ ᱫᱚ ᱤᱧᱤᱧ ᱪᱟᱞᱟᱣ ᱞᱮᱱᱟ ᱚᱱᱟᱜᱤᱧ ᱞᱟᱹᱭᱟᱢ ᱠᱟᱱᱟ
ᱦᱳᱭ
ᱡᱟᱦᱟᱸ ᱫᱚ ᱛᱚᱠᱷᱚᱱ ᱫᱚ ᱦᱩᱭᱩᱜ ᱠᱟᱱᱟ ᱥᱮᱛᱟᱜ ᱵᱮᱲᱟ ᱟ ᱱᱚᱴᱟ ᱫᱚᱥᱴᱟ ᱫᱤᱜᱮ ᱞᱮ ᱪᱟᱞᱟᱣ ᱞᱮᱱ ᱛᱟᱦᱮᱸ ᱫᱚᱜ -ᱟᱱ
ᱦᱳᱭ
ᱵᱟᱥ ᱠᱚᱭᱤᱡᱽ ᱢᱟᱱᱮ ᱵᱟᱥ ᱠᱚ ᱵᱷᱟᱲᱟ ᱟᱠᱟᱫ ᱛᱟᱦᱮᱸ ᱛᱚ ᱵᱟᱥ ᱛᱮᱞᱮ ᱪᱟᱞᱟᱣ ᱠᱟᱱ ᱛᱟᱦᱮᱸᱜᱼᱟ ᱚᱸᱰᱮ ᱮ ᱦᱩᱭᱩᱜ ᱠᱟᱱᱟ ᱮ ᱪᱟᱞᱟᱜ ᱪᱟᱞᱟᱣ ᱞᱮᱱᱠᱷᱟᱱᱮᱢ ᱡᱟᱦᱟᱸ ᱫᱚ ᱦ ᱦᱩᱭᱩᱜ ᱠᱟᱱᱟ ᱟ ᱟᱹᱛᱩ ᱨᱮᱱᱟᱜ ᱠᱩᱞᱦᱤ ᱢᱩᱪᱟᱹᱫ ᱨᱮᱠᱚ ᱰᱮᱨᱟ ᱚ ᱰᱮᱨᱟ ᱠᱚ ᱥᱟᱵ-ᱟᱫ ᱞᱮᱭᱟ
ᱦᱳᱭ ᱦᱳᱭ
ᱟᱨ ᱡᱮᱢᱚᱱ ᱚᱱᱮ ᱡᱟᱦᱟᱸ ᱫᱚ ᱩᱞ ᱰᱷᱟᱹᱣᱨᱟᱹᱜ ᱠᱚ ᱛᱚᱞᱟᱠᱚ ᱟᱨᱠᱚ ᱞᱟᱹᱭᱟ ᱵᱟᱝᱢᱟ ᱚᱱᱟ ᱩᱞ ᱰᱷᱟᱹᱣᱨᱟᱹᱜ ᱠᱚ ᱛᱚᱞᱟ ᱚᱠᱟᱨᱮ ᱚᱱᱟ ᱚᱱᱟ ᱯᱟᱨᱚᱢ ᱠᱟᱛᱮᱜ ᱫᱚ ᱦᱩᱭᱩᱜ ᱠᱟᱱᱟ ᱵᱟᱹᱦᱩ ᱚᱲᱟᱜ ᱫᱚ ᱵᱟᱢ ᱪᱟᱞᱟᱣ ᱫᱟᱲᱮᱭᱟᱜᱼᱟ
ᱚ ᱚᱱᱟ ᱡᱩᱫᱤᱢ ᱯᱟᱨᱚᱢᱟ ᱚᱱᱟ ᱡᱟᱦᱟᱸ ᱚᱱᱟ ᱩᱞ ᱛᱮᱠᱚ ᱡᱟᱦᱟᱸ ᱠᱚ ᱛᱚᱞ ᱠᱟᱜᱼᱟ
ᱰᱟᱹᱣᱟᱹᱜ ᱠᱚ ᱛᱚᱞ ᱟᱫᱚ ᱚᱱᱟ ᱫᱚ ᱦᱩᱭᱩᱜ ᱠᱟᱱᱟ ᱞᱟᱹᱭᱟᱠᱚ ᱡᱮ ᱛᱤᱱ ᱵᱷᱳᱨ ᱫᱟᱨᱟᱢ ᱫᱟᱜ ᱠᱟᱛᱮᱜ ᱵᱟᱝᱠᱚ ᱤᱫᱤ ᱠᱚᱣᱟ ᱩᱱᱯᱚᱨ ᱫᱚ ᱚᱱᱟ ᱩᱞ ᱰᱷᱟᱹᱨᱟᱹᱜ ᱫᱚ ᱵᱟᱝᱠᱚ ᱯᱟᱨᱚᱢᱟ
ᱚ ᱟᱨ ᱱᱮᱛᱟᱨ ᱫᱚᱠᱚ ᱯᱟᱨᱚᱢᱮᱫ ᱫᱚ
ᱦᱮᱸ ᱱᱮᱛᱟᱨ ᱫᱚᱠᱚ ᱯᱟᱨᱚᱢᱮᱜᱼᱟ ᱟᱫᱚ ᱩᱱ ᱩᱱᱫᱤᱱᱟᱜ ᱠᱟᱛᱷᱟ ᱫᱚ ᱡᱟᱦᱟᱸ ᱟᱸᱡᱚᱢ ᱠᱟᱱᱟ ᱦᱮᱸ ᱱᱤᱛᱚᱜ ᱫᱚ ᱵᱟᱝᱠᱷᱟᱱ ᱫᱚ ᱞᱟᱦᱟ ᱨᱮᱜᱮ ᱠᱚ ᱪᱟᱞᱟᱜ ᱠᱟᱱ ᱜᱮᱭᱟ ᱠᱚ
ᱦᱳᱭ ᱟᱫᱚ ᱦᱟᱸᱜ ᱚᱱᱠᱟ ᱞᱮᱠᱟ ᱛᱮᱫᱚ ᱦᱟᱸᱜ ᱠᱟᱛᱷᱟ ᱨᱮᱜᱮ ᱚᱱᱟ ᱫᱚᱠᱚ ᱢᱮᱱᱠ ᱟᱫᱚ ᱮᱤᱛ ᱫᱚ ᱚᱱᱠᱟᱞ ᱫᱷᱟᱨ ᱛᱮᱫᱚ ᱦᱟᱸᱜ ᱟᱭᱢᱟ ᱞᱮᱠᱟᱱᱟᱜ ᱡᱤᱱᱤᱥ ᱠᱚᱜᱮ ᱵᱟᱠᱚ ᱢᱟᱱᱟ
ᱦᱳᱭ
ᱟᱫᱚᱷᱟᱜ ᱡᱮᱞᱮᱠᱟ ᱫᱚ ᱦᱟᱸᱜ ᱢᱮᱱ ᱞᱮᱠᱷᱟᱡ ᱦᱚᱸ ᱫᱤᱱ ᱠᱟᱞ ᱠᱚᱦᱚᱸ ᱯᱟᱞᱴᱟᱣ ᱤᱫᱤᱜ ᱠᱟᱱ ᱛᱟᱵᱚᱱᱟ ᱚᱱᱟ ᱥᱟᱶᱛᱮᱦᱚᱸ ᱟᱵᱚ ᱢᱟᱹᱱᱢᱤ ᱦᱚᱸᱵᱚᱱ ᱯᱟᱞᱴᱟᱣ ᱤᱫᱤᱜ ᱜᱮᱭᱟ ᱠᱚᱣᱟᱜ ᱢᱚᱱᱮ ᱳᱚᱭ ᱢᱚᱱᱮ ᱨᱮᱱᱟᱜ ᱟᱪᱟᱨ ᱵᱤᱪᱟᱹᱨ ᱠᱚᱦᱚᱸ ᱟᱭᱢᱟ ᱞᱮᱠᱟᱱ ᱜᱮᱛᱟᱵᱚᱱᱟ ᱢᱮᱱᱟᱜ ᱟᱠᱟᱫ ᱛᱟᱵᱚᱱᱟ ᱦᱳᱭ ᱥᱮ ᱟᱨ ᱚᱱᱠᱟ ᱞᱮᱠᱟᱛᱮ ᱱᱟᱦᱟᱜ ᱦ ᱟᱫᱚ ᱢᱟᱨ ᱜᱮ
ᱦᱮᱸ ᱟᱫᱚ ᱡᱮᱢᱚᱱ ᱫᱟᱨᱟᱢ ᱫᱟᱜ ᱠᱚ ᱦᱤᱡᱩᱜ ᱟᱠᱚ ᱡᱟᱦᱟᱸ ᱫᱚᱛ ᱡᱟᱦᱟᱸ ᱫᱚ ᱦᱩᱭᱩᱜ ᱠᱟᱱᱟ ᱩᱱᱤ ᱡᱩᱫᱤ ᱵᱟᱹᱦᱩ ᱜᱩᱞᱤ ᱪᱟᱞᱟᱣ ᱞᱮᱱᱟ ᱛᱚ ᱛᱟᱦᱚᱞᱮ ᱩᱱᱤ ᱨᱮᱱ ᱫᱟᱹᱭ ᱛᱟᱠᱚ ᱦᱚᱸ ᱡᱷᱚᱛᱚ ᱦᱚᱲ ᱥᱟᱡᱟᱣ ᱥᱟᱯᱲᱟᱣ ᱠᱟᱛᱮ ᱦᱤᱡᱩᱜᱼᱟᱠᱚ ᱟᱨ ᱚᱸᱰᱮ ᱜᱮ ᱡᱟᱶᱟᱭ ᱠᱚᱲᱟ ᱛᱩᱯᱩᱭᱮᱭᱟᱠᱚ ᱟᱨ ᱛᱩᱯᱩ ᱠᱟᱛᱮᱜ ᱤᱫᱤᱭᱮᱭᱟᱠᱚ ᱡᱟᱦᱟᱸ ᱫᱚ ᱦᱟᱜ ᱚᱲᱟᱜ ᱚᱱᱟ ᱞᱟᱦᱟ ᱨᱮᱜᱮ ᱦᱩᱭᱩᱜᱼᱟ ᱦᱩᱭᱩᱜ ᱟᱞᱮ ᱡᱟᱦᱟᱸᱱᱟᱜ ᱮᱱᱮᱡ ᱛᱩᱢᱫᱟᱜ ᱴᱟᱢᱟᱠ ᱠᱚ ᱤᱫᱤᱭ ᱟᱠᱟᱟᱜᱼᱟ ᱩᱱᱠᱩ ᱫᱚ ᱦᱩᱭᱩᱜ ᱠᱟᱱᱟ ᱵᱟᱹᱨᱭᱟᱹᱛ ᱠᱚ ᱢᱤᱫ ᱫᱷᱟᱨᱮ ᱨᱮᱠᱚ ᱮᱱᱮᱡᱼᱟ ᱟᱨ ᱡᱟᱦᱟᱸ ᱫᱚ ᱚᱱᱟ ᱟᱛᱩᱨᱤᱱ ᱩᱱᱠᱩ ᱢᱤᱫ ᱫᱷᱟᱨᱮ ᱨᱮ ᱡᱟᱦᱟᱸ ᱫᱚ ᱚᱱᱟ ᱫᱚ ᱢᱤᱫᱴᱟᱝ ᱦᱮᱛᱟ ᱵᱟᱫᱤ ᱞᱮᱠᱟ ᱦᱩᱭᱩᱜᱼᱟ
ᱚ
ᱡᱮ ᱨᱟᱹᱥᱠᱟᱹ ᱚᱠᱚᱭ ᱵᱷᱟᱜᱤ ᱵᱚᱱ ᱮᱱᱮᱡ ᱥᱮᱹᱨᱮᱧ ᱫᱟᱲᱮᱭᱟᱜᱼᱟ ᱥᱮ ᱚᱠᱚᱭ ᱵᱷᱟᱜᱤ ᱵᱚᱱ ᱵᱟᱲᱟᱭᱟ ᱚᱱᱠᱟ ᱦᱩᱭᱩᱜ ᱜᱮᱭᱟ ᱦᱳᱭ ᱤᱱᱟᱹ ᱯᱚᱨᱮ ᱟᱫᱚ ᱚᱲᱟᱜ ᱥᱮᱱ ᱠᱚ
ᱦᱮᱸ
ᱤᱫᱤᱭᱟ ᱟᱹᱭᱩᱵ ᱵᱮᱲᱟ ᱢᱟᱱᱮ ᱫᱚᱢᱮ ᱫᱚ ᱵᱟᱝ ᱟᱭᱩᱵ ᱵᱟᱝᱠᱷᱟᱱ ᱟᱭᱩᱵᱚᱜ ᱜᱮᱭᱟ
ᱦᱮᱸ ᱦᱮᱸ ᱚᱱᱠᱟ ᱞᱮᱠᱷᱟ ᱵᱟᱝᱮ ᱦᱮᱸ ᱦᱳᱭ ᱦᱳᱭ
ᱦᱳᱭ ᱞᱚᱜᱚᱱ ᱪᱟᱞᱟᱜ ᱠᱷᱟᱱ ᱞᱚᱜᱚᱱ ᱜᱮ ᱵᱟᱯᱞᱟ ᱠᱚ ᱦᱩᱭᱩᱜᱼᱟ ᱟᱨ ᱫᱮᱨᱤᱛᱮ ᱪᱟᱞᱟᱜ ᱠᱷ ᱠᱷᱟᱱ ᱫᱚ ᱚᱱᱠᱟᱜᱮ ᱵᱤᱞᱚᱢ ᱦᱩᱭ ᱜᱚᱫᱚᱜᱼᱟ ᱟᱨ ᱡᱟᱦᱟᱱᱟᱜ ᱦᱩᱭᱩᱜ ᱠᱟᱱᱟ ᱟᱵᱚᱣᱟᱜ ᱥᱟᱱᱛᱟᱲᱟᱜ ᱫᱚ ᱦᱩᱭᱩᱜ ᱠᱟᱱᱟ ᱵᱤᱦᱟᱟᱹ ᱵᱟᱯᱞᱟ ᱢᱟᱱᱮ ᱡᱟᱦᱟᱱᱟᱜ ᱜᱮ ᱥᱚᱢᱚᱭ ᱫᱚ ᱞᱟᱜᱟᱜ ᱜᱮᱭᱟ ᱵᱤᱞᱚᱢᱚᱜᱼᱟ ᱦᱳᱭ
ᱦᱮᱸ ᱚᱠᱟ ᱫᱤᱱ ᱫᱚ ᱥᱮᱛᱟᱜ ᱦᱚᱸ ᱥᱮᱛᱟᱜᱚᱜ ᱛᱟᱵᱚᱱᱟ
ᱥᱮᱛᱟᱜ ᱦᱚᱸ ᱥᱮᱛᱟᱜ ᱠᱚᱫᱚᱚᱦᱚᱭ ᱟᱫᱚ ᱡᱟᱦᱟᱸ ᱫᱚ ᱟᱸᱡᱚᱢ ᱠᱟᱱᱟ ᱡᱮ ᱞᱟᱹᱭᱭᱟᱠᱚ ᱢᱟ ᱵᱮᱲᱟ ᱨᱟᱠᱟᱵ ᱡᱷᱤᱨᱤ ᱥᱚᱢᱚᱭ ᱵᱟᱯᱞᱟᱜ ᱟᱠᱚ ᱠᱤᱱᱛᱩ ᱧᱮᱞ ᱟᱠᱟᱱᱟ ᱡᱟᱦᱟᱸ ᱛᱤᱱᱟᱹᱜ ᱵᱟᱯᱞᱟ ᱜᱮ ᱧᱮᱞ ᱦᱩᱭ ᱟᱠᱟᱱᱟ ᱧᱤᱫᱟᱹᱭ ᱜᱮ ᱵᱟᱯᱞᱟᱟᱜ ᱥᱮ
ᱦᱮᱸ ᱟᱫᱚ ᱦᱟᱸᱜ ᱚᱱᱠᱟ ᱞᱮᱠᱟᱛᱚ ᱤᱧ ᱫᱚ ᱦᱟᱸᱜ ᱢᱤᱫᱴᱟᱝ ᱜᱤᱧ ᱧᱮᱞ ᱞᱮᱫ ᱛᱟᱦᱮᱱᱟ ᱚᱱᱟ ᱫᱚ ᱦᱟᱸᱜ ᱚᱱᱛᱮ ᱡᱚᱠᱷᱚᱱ ᱞᱮ ᱪᱟᱞᱟᱣ ᱞᱮᱱᱟ ᱚᱱᱟ ᱤᱭᱟᱹ ᱫᱷᱟᱨᱮ ᱚᱱᱟ ᱡᱟᱦᱟᱸ ᱠᱚ ᱢᱮᱛᱟᱜ ᱠᱟᱱᱟ ᱚᱱᱟ ᱠᱷᱟᱛᱲᱟ ᱚᱱᱛᱮ ᱜᱮ ᱦᱟᱸᱜ ᱞᱤᱧ ᱧᱮᱞ ᱞᱮᱫ ᱛᱟᱦᱮᱱᱟ ᱚᱱᱠᱟ ᱵᱮᱲᱟᱭ ᱨᱟᱠᱟᱵ ᱮᱱᱟ ᱛᱚᱠᱷᱚᱱ ᱦᱟᱸ
ᱦᱳᱭ
ᱟᱫᱚ ᱦᱟᱸᱜ ᱟᱫᱚ ᱚᱱᱠᱟ ᱞᱮᱠᱟ ᱛᱮᱫᱚ ᱦᱟᱸᱜ ᱟᱹᱰᱤ ᱞᱟᱦᱟ ᱥᱮᱨᱢᱟ ᱨᱮᱞᱤᱧ ᱧᱮᱞ ᱟᱠᱟᱟᱜᱼᱟ ᱚᱱᱟ ᱫᱚ ᱦᱟᱸᱜ ᱱᱮᱛᱟᱨ ᱫᱚᱦ ᱚᱱᱠᱟ ᱞᱮᱠᱟᱛᱮᱫᱚ ᱦᱟᱸᱟᱜ ᱵᱟᱞᱤᱧ ᱧᱮᱞ ᱜᱚᱫᱣᱟ
ᱦᱳᱭ ᱱᱤᱛᱚᱜ ᱢᱟ ᱵᱮᱥᱤ ᱦᱩᱭᱩᱜ ᱠᱟᱱᱟ ᱜᱩᱲᱫᱟᱹ ᱧᱟᱢᱚᱜ ᱵᱟᱯᱞᱟ ᱜᱮ ᱦᱩᱭᱩᱜ ᱠᱟᱱᱟ ᱟᱠᱚ ᱠᱚᱛᱮ ᱠᱚ ᱧᱟᱯᱟᱢᱚᱜ ᱠᱟᱱᱟ ᱛᱟᱨᱯᱚᱨᱮ ᱚᱲᱟᱜ ᱨᱮ ᱵᱟᱯᱞᱟ ᱠᱚ ᱦᱩᱭᱩᱜ ᱠᱟᱱᱟ ᱟᱫᱚ, ᱠᱷᱚᱨᱪᱟ ᱦᱚᱸᱠᱚ ᱠᱚᱢ ᱮᱫᱟ᱾
ᱦᱳᱭ ᱟᱫᱚ ᱚᱱᱟᱜᱮ ᱱᱟᱯᱟᱭᱚᱜ ᱠᱟᱱᱟ ᱡᱮ ᱠᱷᱚᱨᱪᱟ ᱠᱚᱢᱚᱜ ᱠᱟᱱ ᱛᱟᱠᱚᱣᱟ᱾ ᱦᱮᱸ ᱛᱚ᱾
ᱦᱳᱭ ᱦᱳᱭ ᱦᱳᱭ᱾ ᱟᱫᱚ ᱤᱧ ᱫᱩᱧ ᱢᱚᱱᱮᱭᱟ ᱡᱮ ᱫᱩᱣᱟᱹᱨ ᱵᱟᱯᱞᱟᱛᱮ ᱵᱟᱯᱞᱟ ᱠᱷᱟᱱ ᱫᱚ ᱦᱩᱭᱩᱜ ᱠᱟᱱᱟ ᱟᱛ ᱦᱚᱲ ᱠᱚ ᱨᱟᱹᱥᱠᱟᱹ᱾ ᱫᱟᱲᱭᱟᱜᱼᱟ ᱯᱮᱲᱟ ᱯᱟᱹᱲᱦᱟᱹ ᱦᱚᱸ ᱨᱟᱹᱥ ᱦᱳᱭᱳᱜ-ᱟ, ᱠᱟᱹᱴᱤᱡ ᱞᱟᱹᱭᱟ ᱠᱚ ᱦᱮᱸ ᱱᱚᱣᱟ ᱫᱤᱥᱚᱢ ᱠᱷᱚᱱ ᱢᱤᱫᱴᱟᱝ ᱵᱟᱹᱦᱩ ᱞᱮ ᱟᱹᱜᱩ ᱠᱮᱫᱮᱭᱟ ᱟᱨ ᱨᱟᱹᱥᱠᱟᱹ ᱦᱚᱸ ᱵᱩᱡᱷᱟᱹᱣ ᱮᱱᱟ᱾
ᱦᱳᱭ ᱟᱫᱚ ᱚᱱᱟ ᱫᱚ ᱦᱟᱸᱜ ᱮᱻ ᱪᱮᱫ ᱞᱮᱠᱟᱞᱤᱧ ᱢᱮᱱᱟ ᱟᱫᱚ ᱦᱟᱸᱜ ᱦᱳᱭ ᱟᱫᱚ ᱦᱟᱸᱜ ᱠᱷᱚᱨᱪᱟ ᱵᱮᱥᱤ ᱟᱫᱚ ᱠᱷᱚᱨᱪᱟ ᱵᱟᱹᱲᱛᱤ ᱞᱮᱠᱷᱟᱡ ᱫᱚ ᱪᱤᱠᱟᱹᱭᱟ ᱥᱟᱱᱟᱢ ᱦᱚᱲ ᱜᱮᱛᱚ ᱨᱟᱹᱥᱠᱟᱹ ᱫᱚ ᱨᱟᱹᱥ
ᱥᱟᱱᱟᱢ ᱦᱚᱲ ᱠᱚ ᱨᱟᱹᱥᱠᱟᱹᱭᱟ ᱦᱳᱭ, ᱚᱱᱟᱜᱮ ᱟᱥᱚᱞ ᱠᱟᱛᱷᱟ ᱫᱚ᱾
ᱦᱳᱭ᱾ ᱟᱫᱚ ᱚᱱᱟ ᱞᱮᱠᱟ ᱛᱮᱫᱚ ᱦᱟᱸᱜ ᱟᱹᱵᱤᱱ ᱜᱮᱛᱚᱚᱵᱤᱱ ᱨᱟᱹᱥᱠᱟᱹᱭᱟ᱾ ᱟᱫᱚ
ᱚᱱᱟ ᱮᱢᱱᱤ ᱦᱮᱸ ᱦᱮᱸ ᱦᱳᱭ ᱟᱫᱚ ᱚᱱᱟ ᱮ ᱵᱟᱯᱞᱟ ᱧᱩᱛᱩᱢ ᱛᱮ ᱦᱮᱸ ᱟᱫᱚ ᱵᱟᱯᱞᱟ ᱧᱩᱛᱩᱢ ᱛᱮ ᱞᱟᱹ ᱚᱸᱰᱮ ᱵᱟᱯᱞᱟ ᱦᱩᱭᱩᱜ ᱠᱟᱱᱟ ᱛᱟᱦᱮ ᱵᱟᱹᱩᱫᱚ ᱵᱚᱱ ᱪᱟᱞᱟᱜ ᱜᱤᱭᱟ ᱵᱟᱝ ᱥᱮ, ᱚᱱᱟ ᱫᱚ ᱚᱱᱟ ᱧᱩᱛᱩᱢᱛᱮ ᱟᱨ ᱵᱟᱝᱠᱷᱟᱱ ᱮᱠᱤ ᱛᱮᱫᱚ ᱚᱢ ᱡᱮᱢᱚᱱ ᱧᱮᱞᱟᱠ ᱮᱴᱟᱜ ᱦᱚᱲ ᱠᱚᱫᱚ ᱫᱟᱬᱟᱱ ᱠᱚᱠᱚ ᱪᱟᱞᱟᱜ ᱟᱠᱚ, ᱟᱵᱚ ᱦᱚᱲ ᱫᱚᱵᱚ ᱞᱟᱹᱭᱟ ᱦᱮᱸ ᱛᱤᱱᱟᱹᱜ ᱪᱚ ᱵᱟᱝ ᱯᱚᱭᱥᱟ ᱢᱮᱱᱟᱜ ᱛᱟᱢ ᱫᱟᱬᱟ ᱜᱚᱫᱟᱢ ᱦᱟᱯᱮ ᱠᱟᱹᱢᱤ ᱵᱟᱝ ᱪᱟᱵᱟᱜ ᱠᱟᱱ ᱛᱟᱵᱚᱱᱟ᱾ ᱟᱨ ᱵᱟᱹᱦᱩ ᱠᱚ ᱠᱟᱱ ᱫᱚ ᱡᱷᱚᱛᱚ ᱜᱮ ᱨᱟᱹᱥᱠᱟᱹ ᱞᱮᱠᱷᱟᱱ ᱫᱚᱝ ᱮᱱᱮᱡ ᱦᱩᱭᱩᱜ ᱠᱟᱱᱟ᱾ ᱮᱱᱮᱡ ᱦᱚᱸ ᱮᱱᱮᱡ ᱫᱤᱥᱚᱢ ᱠᱚᱦᱚᱸ ᱵᱚᱱ ᱧᱮᱞ ᱟᱹᱜᱩ ᱠᱟᱜᱼᱟ᱾
ᱦᱳᱭ᱾ ᱟᱫᱚ ᱚᱱᱟ ᱫᱚ ᱢᱮᱱᱟᱠᱚ ᱚᱱᱟ ᱵᱟᱯᱞᱟ ᱞᱟᱦᱟᱜᱮ ᱢᱟᱲᱟᱝ ᱨᱮᱜᱮ ᱫᱟᱬᱟ ᱠᱚᱫᱚ ᱵᱷᱞᱤᱭᱟ ᱵᱟᱝ ᱟᱫᱚ ᱦᱟᱸᱜ ᱚᱱᱮ ᱚᱱᱠᱟ ᱨᱮᱫᱚ ᱦᱟᱸᱜ ᱱᱮᱛᱟᱨ ᱨᱮᱫᱚ ᱵᱟᱠᱚ ᱢᱮᱱᱟ ᱡᱮ ᱟᱜᱮ ᱨᱮᱜᱮ ᱫᱟᱬᱟᱱ ᱵᱷᱟᱜᱤᱭᱟ ᱟᱫᱚ ᱦᱟᱸᱜ ᱯᱚᱨᱮ ᱦᱟᱸᱜ
ᱫᱟᱬᱟᱱ ᱠᱚᱦᱚᱸ ᱵᱟᱝ ᱧᱟᱢ, ᱧᱮᱞ ᱦᱚᱸ ᱵᱟᱵᱤᱱ ᱧᱮᱞ ᱫᱟᱲᱮᱭᱟᱜᱼᱟ ᱫᱤᱥᱚᱢ ᱠᱚᱦᱚᱸ᱾
ᱦᱳᱭ ᱟᱫᱚ ᱦᱩᱭᱩᱜ ᱠᱟᱱᱟ ᱯᱟᱨᱥᱮᱱ ᱴᱷᱤᱠ ᱛᱟᱦᱮᱱ ᱫᱚᱨᱠᱟᱨ ᱱᱤᱡᱮ ᱦᱚᱲ ᱴᱷᱤᱠᱮ ᱛᱟᱦᱮᱱ ᱠᱷᱟᱱ ᱫᱚ ᱛᱟᱦᱚᱞᱮ ᱫᱚ ᱩᱱ ᱦᱚᱸ ᱫᱤᱥᱚᱢ ᱧᱮᱞ ᱫᱚ ᱜᱟᱱᱚᱜ ᱜᱮᱭᱟ᱾
ᱟᱫᱚ ᱵᱟᱝ ᱧᱮᱞᱚᱜᱼᱟ, ᱱᱮᱛᱟᱨ ᱨᱮᱱᱟᱜ ᱡᱮᱢᱚᱱ
ᱱᱮᱛᱟᱨ ᱦᱳᱭ ᱠᱟᱹᱢᱤ ᱥᱚᱝᱥᱟᱨ ᱨᱮᱱᱟᱜ ᱠᱟᱹᱢᱤ ᱨᱮ ᱚᱠᱛᱚ ᱵᱟᱝ ᱧᱟᱢᱚᱜᱼᱟ ᱩᱱ ᱫᱚ᱾
ᱟᱨ ᱱᱟᱱᱟ ᱨᱚᱠᱚᱢ ᱟᱱᱟᱴ ᱠᱚ ᱦᱤᱡᱩᱜᱼᱟ ᱛᱚ᱾
ᱦᱳᱭ ᱦᱳᱭ᱾ ᱚᱱᱠᱟᱜᱮ᱾
ᱦᱳᱭ ᱟᱫᱚ ᱡᱩᱫᱤ ᱵᱤᱱ ᱢᱮᱱᱟ ᱚᱲᱟᱜ ᱜᱷᱟᱨᱚᱸᱡᱽ ᱪᱟᱟᱞᱟᱜ ᱞᱟᱹᱜᱤᱫ ᱫᱚ ᱚᱱᱟ ᱟᱱᱟᱴ ᱠᱚᱦᱚᱸ ᱥᱟᱦᱟ ᱫᱚ ᱞᱟᱜᱟᱜ
ᱦᱳᱭ ᱦᱳᱭ᱾
ᱟᱨᱞᱤᱟᱜ ᱦᱚᱸ ᱤᱪᱪᱷᱟᱹ ᱢᱮᱱᱟᱜ ᱟᱠᱟᱫ ᱛᱟᱹᱟᱞᱤᱧᱟ ᱪᱟᱞᱟᱜ ᱟᱹᱞᱤᱧ ᱵᱟᱭᱨᱮ ᱫᱤᱥᱚᱢ ᱠᱟᱹᱴᱤᱡ ᱞᱤᱧ ᱧᱮᱞ ᱟᱹᱜᱩᱭᱟ᱾
ᱱᱚᱣᱟ ᱦᱟᱹᱯᱤ ᱦᱟᱸᱜ ᱛᱤᱱᱟᱹᱜ ᱜᱟᱱ ᱯᱩᱨᱚᱱᱚᱜ ᱠᱟᱱ ᱛᱟᱞᱤᱧᱟ᱾ ᱦᱳᱭ ᱟᱫᱚ ᱫᱤᱥᱚᱢ ᱢᱮᱱ ᱞᱮᱠᱷᱷᱟ ᱫᱚ ᱦᱟᱸᱜ ᱚᱱᱠᱟ ᱦᱳᱭ
ᱦᱳᱭ ᱚᱱᱠᱟ ᱫᱚ ᱚᱠᱟ ᱫᱤᱥᱚᱢ ᱪᱟᱞᱟᱜ ᱨᱮᱱᱟᱜ ᱤᱪᱪᱷᱟᱹ ᱢᱮᱱᱟᱜ ᱛᱟᱵᱤᱱᱟ ᱛᱟᱦᱚᱞᱮ
ᱦᱚᱸ ᱤᱧᱟᱜᱟ ᱫᱚ ᱟᱰᱤ ᱥᱟᱜᱤᱧ ᱱᱚᱼᱚ ᱱᱚᱠᱟ ᱱᱟ ᱥᱩᱨ ᱠᱚᱨᱮ ᱫᱚ ᱵᱟᱝ ᱫᱤᱥᱚᱢ ᱵᱟᱭᱨᱮ
ᱮ ᱵᱟᱵᱟ ᱦᱮᱸ ᱦᱮᱸ ᱧᱮᱞ ᱫᱚᱨᱠᱟᱨ ᱢᱟᱱᱢᱤ ᱡᱤᱭᱚᱱ ᱯᱚᱨᱮ ᱡᱟᱦᱟᱱᱦᱟᱜ ᱜᱮ ᱥᱚᱢᱵᱷᱚᱵᱚᱜᱼᱟ᱾
ᱟᱫᱚ ᱦᱟᱸᱜ ᱡᱟᱹᱱᱤᱡ ᱚᱱᱟ ᱫᱚ ᱦᱟᱸᱜ ᱥᱚᱢᱵᱷᱚᱵᱚᱜ ᱠᱷᱟᱡ ᱫᱚ ᱡᱟᱦᱱᱟᱜ ᱡᱟᱦᱟᱱᱟᱜ ᱧᱟᱢ ᱞᱮᱠᱟᱱᱡ ᱛᱚᱵᱮ ᱟᱹᱱᱤᱡ